ᱦᱮᱞᱳᱣ᱾ ᱦᱮᱸ᱾
ᱡᱚᱦᱟᱨ ᱜᱮ᱾ ᱦᱮᱸ ᱡᱚᱦᱟᱨ ᱜᱮ᱾ ᱚᱠᱟ ᱞᱮᱠᱟ ᱢᱮᱱᱟᱜ ᱯᱮᱭᱟ?
ᱱᱟᱯᱟᱭ ᱵᱟᱲᱟ ᱜᱮ, ᱟᱯᱮ ᱫᱚ?
ᱟᱞᱮ ᱦᱚᱸ ᱱᱟᱯᱟᱭ ᱜᱮ᱾
ᱩᱸᱻ
ᱪᱮᱫ ᱠᱚ ᱯᱮ ᱪᱤᱠᱟᱹᱭᱮᱫᱼᱟ?
ᱱᱤᱛᱚᱜ ᱫᱚ ᱪᱮᱫ ᱞᱮ ᱪᱤᱠᱟᱹᱭᱟ? ᱱᱤᱛᱚᱜ ᱫᱚ ᱮᱠᱷᱚᱱ᱾ ᱤᱭᱟᱹ ᱪᱮᱫ ᱠᱚᱧ ᱪᱮᱫ ᱤᱧ ᱞᱟᱹᱭᱟ? ᱮᱠᱷᱚᱱ ᱵᱚᱨᱥᱟ ᱦᱚᱛᱚ ᱛᱮᱢᱚᱱ ᱵᱟᱭ ᱟᱬᱜᱚ ᱟᱠᱟᱫᱟ᱾
ᱦᱮᱸ᱾
ᱠᱟᱹᱴᱤᱡ ᱟ, ᱠᱷᱮᱛ ᱠᱚ ᱠᱟᱹᱴᱤᱡ᱾ ᱯᱟᱲᱟᱜ ᱯᱟᱠᱷᱱᱟ ᱪᱟᱞᱟᱜ ᱠᱟᱱᱟ ᱴᱟᱠᱴᱟᱨ ᱛᱮ ᱯᱟᱲᱟᱜ ᱯᱟᱠᱷᱱᱟ᱾ ᱟᱯᱮ ᱫᱚ?
ᱟᱞᱮ ᱦᱚᱸ ᱚᱱᱠᱟ ᱜᱮ ᱪᱟᱥ ᱠᱟᱹᱢᱤ ᱛᱚ ᱱᱤᱛᱚᱜ ᱦᱚᱸ ᱢᱚᱸᱡᱽ ᱛᱮ ᱫᱚ ᱟᱣᱨᱤ ᱮᱛᱚᱦᱚᱵᱚᱜᱼᱟ᱾
ᱦᱮ ᱻ᱾
ᱟᱯᱮᱼᱫᱟᱜ? ᱵᱟᱝ, ᱫᱟᱜ ᱫᱚ ᱥᱮ ᱨᱚᱠᱚᱢ ᱫᱚ ᱵᱟᱭ ᱫᱟᱜ ᱫᱟ ᱛᱚ᱾
ᱚᱻ᱾ ᱱᱚᱛᱮ ᱦᱚᱸ ᱥᱮ ᱨᱚᱠᱚᱢ ᱫᱚ ᱵᱟᱭ ᱫᱟᱜ ᱫᱟ᱾ ᱢᱟᱱᱮ ᱡᱩᱨ ᱧᱚᱜ ᱫᱟᱜ ᱜᱮ ᱵᱟᱹᱱᱩᱜᱼᱟ᱾
ᱦᱮᱸᱻ᱾ ᱫᱟᱜ ᱜᱮ ᱵᱟᱹᱱᱩᱜᱼᱟ᱾
ᱟᱞᱮ ᱢᱟ ᱟᱨᱦᱚᱸ ᱜᱷᱩᱴᱩ ᱩ ᱟᱞᱮ ᱩᱸ ᱜᱷᱩᱴᱩ ᱪᱟᱨᱟ ᱠᱩᱦᱚᱸ ᱟᱹᱣᱨᱤ ᱞᱮ ᱜᱤᱰᱤᱭᱟ ᱟᱨᱠᱤ᱾ ᱵᱟᱹᱛᱟᱹᱲᱤ ᱠᱚ ᱦᱚᱸ ᱵᱟᱝ ᱧᱟᱢᱚᱜ ᱠᱟᱱᱟ᱾ ᱚᱱᱟ ᱫᱚ ᱞᱮ ᱞᱟᱹᱭᱮᱫᱟ ᱟᱪᱷᱲᱟᱭᱟ ᱞᱮ᱾
ᱚᱻ᱾
ᱢᱟᱱᱮ ᱪᱮᱫ ᱠᱚ ᱞᱟᱹᱭᱟ, ᱢᱟᱥᱮ ᱥᱤᱥᱴᱟᱹᱨ᱾
ᱦᱮᱸ ᱦᱮᱸ ᱦᱮᱸ ᱦᱮᱸ᱾
ᱵᱟᱹᱛᱟᱹᱲᱤ ᱦᱚᱸ ᱵᱟᱝ ᱜᱟᱱᱚᱜ ᱠᱟᱱᱟ, ᱟᱪᱷᱟᱲᱟ ᱦᱚᱸ ᱵᱟᱝ ᱜᱟᱱᱚᱜ ᱠᱟᱱᱟ᱾ ᱢᱟᱱᱮ ᱚᱱᱮ ᱚᱱᱝᱠᱟ ᱫᱟᱜ ᱥᱚᱝᱠᱚᱴ ᱨᱮ ᱛᱮᱭᱟᱨ᱾
ᱦᱩᱸ᱾ ᱛᱟᱦᱞᱮ ᱦᱮᱸ ᱟᱯᱮ ᱫᱚ ᱥᱮᱨᱢᱟ ᱨᱮ ᱫᱚ ᱛᱤᱱᱟᱹᱜ ᱛᱤᱱᱟᱹᱜ ᱫᱷᱟᱣ ᱯᱮ ᱪᱟᱥᱟ ᱦᱩᱨᱩ ᱫᱚ?
ᱟᱞᱮ ᱵᱟᱨ ᱠᱟᱴ, ᱟᱯᱮ ᱫᱚ?
ᱟᱞᱮ ᱫᱚ ᱢᱤᱫ ᱫᱷᱟᱣ ᱜᱮ ᱱᱚᱣᱟ ᱵᱚᱨᱥᱟ ᱨᱮ ᱜᱮ᱾
ᱵᱚᱨᱥᱟ ᱨᱮ ᱜᱮ᱾ ᱥᱮᱨᱢᱟᱻᱥ
ᱦᱮᱸ ᱥᱮᱨᱢᱟ ᱥᱮᱨᱢᱟ ᱡᱟᱹᱲᱤ ᱜᱮ᱾
ᱚᱻ᱾
ᱥᱮᱨᱢᱟ ᱡᱟᱹᱲᱤᱞ ᱦᱩᱭᱮᱱᱟ ᱟᱨ ᱵᱟᱝ ᱠᱷᱟᱱ ᱵᱟᱝ ᱚᱱᱮ ᱚᱱᱠᱟ᱾
ᱟᱻ ᱦᱟᱪᱪᱷᱟ᱾ ᱟᱞᱮ ᱫᱚ ᱤᱭᱟᱹ ᱦᱟᱺ ᱤᱭᱟᱹ ᱨᱮ ᱢᱩᱠᱩᱴᱢᱩᱱᱤ ᱰᱮᱢ ᱨᱮᱭᱟᱜ ᱫᱟᱜ ᱦᱮᱡ ᱟᱞᱮᱭᱟ, ᱟᱞᱮ ᱫᱚ᱾
ᱚᱻ ᱢᱩᱠᱩᱴᱢᱩᱱᱤᱯᱩᱨ ᱰᱮᱢ ᱨᱮᱭᱟᱜ ᱫᱟᱜ᱾
ᱦᱳᱭ, ᱟᱞᱮ ᱠᱮᱱᱮᱞ ᱫᱟᱜ ᱛᱮ ᱪᱟᱥ ᱫᱟᱞᱮ᱾
ᱚᱸᱻ᱾
ᱛᱟᱦᱞᱮ ᱚᱻ ᱱᱟᱯᱟᱭ ᱜᱮ᱾
ᱦᱮᱸ ᱢᱟᱱᱮ ᱥᱮᱭ ᱥᱟᱱ ᱵᱚᱸᱜᱟ ᱮᱭ ᱠᱚᱛᱮ ᱥᱩᱢᱩ ᱠᱩᱲᱤ ᱛᱟᱹᱨᱤᱠ ᱠᱚ ᱟᱲᱟᱜᱼᱟ᱾
ᱚᱸᱻ
ᱟᱨ ᱵᱟᱝ ᱠᱷᱟ ᱚᱱᱟ ᱞᱟᱦᱟ ᱨᱮ ᱦᱚᱸᱼᱼ ᱩᱸᱻ ᱛᱟᱦᱚᱞᱮ ᱟᱯᱮ ᱥᱮᱫ ᱫᱚ ᱢᱟᱱᱮ ᱡᱚᱸᱰᱨᱟ ᱯᱷᱩᱸᱰᱨᱟ ᱯᱮ ᱮᱨ ᱜᱮᱭᱟ ᱥᱮ ᱵᱟᱝ᱾
ᱵᱟᱝ ᱵᱟᱝ ᱡᱚᱱᱰᱨᱟ ᱠᱚ ᱫᱚ ᱵᱟᱞᱮ ᱮᱨᱟ ᱟᱞᱮ ᱫᱚ᱾ ᱟᱯᱮ ᱥᱮᱱ ᱫᱚ
ᱵᱟ ᱢᱤᱫ ᱠᱟᱴ ᱯᱮ ᱪᱟᱥᱟ ᱛᱚ ᱟᱫᱚᱧ ᱞᱟᱹᱭᱟ ᱡᱚᱱᱰᱨᱟ ᱠᱚ ᱠᱩ ᱛᱷᱤ ᱠᱚ ᱟᱦᱟ ᱵᱟ᱾
ᱵᱟᱝ ᱟᱫᱚ᱾ ᱚᱱᱮ ᱡᱚᱢ ᱞᱮᱠᱟ ᱫᱚ ᱥᱚᱵᱽᱡᱤ ᱠᱚᱞᱮ ᱪᱟᱥᱟ ᱚᱲᱟᱜ ᱨᱮ ᱞᱟᱹᱜᱤᱫ ᱜᱮ᱾
ᱟᱪᱪᱷᱟ ᱟᱨ ᱱᱮᱛᱟᱨ ᱫᱚ ᱵᱚᱲᱥᱟ ᱫᱤᱱ ᱛᱚ ᱢᱟᱱᱮ ᱚᱲᱟᱜ ᱠᱚᱨᱮ᱾ ᱥᱚᱵᱽᱡᱤ ᱡᱟᱦᱟᱸ ᱩᱰᱩᱜᱼᱮᱱ ᱜᱮ ᱨᱚᱦᱚᱭ ᱞᱮᱠᱷᱟᱱ ᱫᱚ ᱦᱩᱭᱩᱜ ᱜᱮᱭᱟ ᱦᱮᱸ ᱵᱟᱝᱼᱼ
ᱦᱮᱸ ᱦᱮᱸ
ᱦᱩᱸ
ᱟᱯᱮ ᱫᱚ ᱦᱩᱲᱩ ᱦᱩᱲᱩ ᱥᱩᱢᱩᱝ ᱜᱮᱯᱮ ᱪᱟᱥᱟ ᱥᱮ ᱟᱨᱦᱚᱸ ᱮᱴᱟᱜ ᱠᱤᱪᱷᱩ᱾
ᱦᱳᱲᱳ ᱦᱳᱲᱳ ᱵᱚᱞᱛᱮ ᱜᱮᱞᱮᱼᱼ ᱟᱞᱮ ᱫᱚ ᱵᱟᱨ ᱠᱟᱰ ᱦᱩᱲᱩ ᱞᱮ ᱪᱟᱥᱟ ᱛᱟᱨᱯᱚᱨᱮ ᱟᱹᱞᱩ ᱠᱚ ᱛᱤᱞ ᱠᱚ᱾ ᱦᱩᱸ ᱠᱟᱞᱞᱟ ᱠᱚ ᱯᱩᱴᱩᱞ ᱠᱩᱸᱫᱽᱨᱤ᱾ ᱦᱮᱸ ᱚᱠᱚᱭ ᱚᱠᱟ ᱞᱮᱠᱟ ᱠᱚ ᱪᱷᱚᱱᱫᱚᱭᱟ ᱩᱱᱤ ᱚᱝᱠᱟᱜᱮ ᱨᱚᱦᱚᱭ ᱪᱟᱥᱟᱭ᱾ ᱥᱚᱥᱟ‌
ᱦᱮᱸ
ᱟᱨ ᱱᱤᱛᱚᱜ ᱥᱚᱢᱚᱭ ᱫᱚ ᱟᱫᱚ ᱠᱟᱞᱞᱟ ᱠᱟᱞᱞᱟ ᱥᱚᱥᱟ᱾ ᱟᱨ ᱠᱩᱸᱫᱽᱨᱤ ᱫᱚ ᱢᱮᱱᱟᱜ ᱟᱛᱚ ᱞᱟᱦᱟ ᱛᱮᱜᱮ ᱢᱟᱱᱮ ᱟᱹᱞᱩ ᱩᱴᱷᱟᱹᱣ ᱥᱟᱶᱛᱮ ᱦᱩᱭ ᱤᱭᱟᱹ ᱠᱟᱫᱟ ᱠᱚ᱾ ᱨᱚᱦᱚᱭ ᱟᱠᱟᱫᱟ ᱠᱚ
ᱟᱫᱚ ᱚᱲᱟᱜ ᱡᱚᱢ ᱞᱮᱠᱟ ᱯᱮ ᱨᱚᱦᱚᱭᱟ ᱥᱮ
ᱚᱲᱟᱜ ᱡᱚᱢ ᱞᱮᱠᱟ ᱫᱚ ᱵᱟᱝ ᱢᱟᱱᱮ ᱟᱠᱷᱨᱤᱧ ᱞᱮᱠᱟᱛᱮ ᱟᱨᱠᱤ᱾
ᱚ ᱟᱠᱷᱨᱤᱧ ᱞᱮᱠᱟ ᱛᱚ ᱢᱟᱱᱮ ᱵᱷᱟᱜᱤ ᱜᱮ ᱪᱟᱥ ᱫᱚ ᱦᱩᱭᱩᱜᱼᱟ ᱡᱚᱛᱚ ᱞᱮᱠᱟ᱾
ᱦᱳᱭ ᱫᱳᱥ ᱠᱟᱴᱷᱟ᱾ ᱯᱚᱱᱰᱨᱚ ᱠᱟᱴᱷᱟ ᱤᱝᱠᱟᱹ ᱠᱚ ᱨᱚᱦᱚᱭᱟ ᱛᱚᱼᱼ
ᱚᱸ ᱢᱟᱱᱮ ᱦᱮᱸ ᱟᱯᱮ ᱥᱮᱱ ᱫᱚ ᱪᱟᱥ ᱫᱚ ᱵᱷᱟᱜᱤ ᱜᱮ ᱦᱩᱭᱩᱜᱼᱟ᱾
ᱦᱮᱸ ᱟᱫᱚ ᱢᱤᱱᱤ ᱠᱚᱠᱚ ᱯᱷᱩᱲᱟᱹᱣ ᱠᱟᱫᱟ ᱛᱚᱼᱼ
ᱦᱟᱸ ᱦᱟᱹᱭ ᱦᱟᱹᱭ ᱦᱟᱹᱭ
ᱫᱚ ᱢᱤᱱᱤ ᱛᱮ ᱫᱟᱜ ᱠᱚ ᱨᱚᱠᱟᱣᱟ᱾
ᱦᱮᱸ ᱟᱫᱚ ᱴᱟᱠᱴᱟᱨ ᱛᱮᱜᱮ ᱯᱮ ᱥᱤᱭᱟ ᱥᱮ ᱱᱟᱦᱮᱞ ᱠᱚ᱾ ᱨᱮᱱᱟᱜ ᱪᱚᱞ ᱠᱚ ᱢᱮᱱᱟᱜ ᱜᱮᱭᱟ ᱴᱟ
ᱱᱟᱦᱮᱞ ᱪᱟᱵᱟ ᱟᱠᱟᱱᱟ ᱴᱟᱠᱴᱟᱨ ᱠᱷᱟᱹᱛᱤᱨ ᱢᱟᱱᱮ ᱡᱟᱦᱟᱸᱭ ᱱᱟᱦᱮᱞᱚᱜᱼᱟᱭ ᱥᱮᱼᱼ ᱩᱱᱤ ᱫᱚ ᱛᱟᱭᱱᱚᱢ ᱪᱟᱵᱟᱜᱼᱟ ᱟ ᱢᱟᱱᱮ ᱪᱟᱵᱟ ᱢᱟᱱᱮ ᱢᱤᱫ ᱫᱤᱱ ᱛᱮ ᱞᱚᱥᱚᱫᱚᱜᱼᱟ ᱥᱮᱼᱼ
ᱦᱟᱹᱭ ᱦᱟᱹᱭ ᱦᱟᱹᱭ
ᱦᱳᱲᱳ ᱠᱚ ᱦᱚᱸ ᱧᱮᱞ ᱢᱮ ᱢᱤᱫ ᱫᱤᱱ ᱛᱮ ᱞᱚᱥᱚᱫ ᱮᱱᱟ ᱢᱤᱫ ᱫᱤᱱ ᱵᱟᱨᱥᱤᱧ ᱯᱮ ᱢᱟᱦᱟ ᱛᱮᱜᱮ ᱱᱟᱦᱟᱜ ᱠᱷᱟᱡ ᱨᱚᱦᱚᱭ ᱦᱚᱸ ᱠᱚ ᱪᱟᱵᱟ ᱜᱚᱜ ᱠᱟᱜ ᱛᱟᱦᱞᱮ ᱟᱢ ᱱᱟᱦᱮᱞ᱾ ᱤᱡ ᱟᱲᱜᱩ ᱤᱫᱤ ᱟᱹᱜᱩ ᱛᱮᱜᱮ ᱢᱟᱱᱮ ᱟᱢᱫᱚᱢ ᱜᱷᱟᱴᱟᱣ ᱛᱟᱠᱚᱣᱟ ᱾ ᱱᱟᱦᱮᱞ ᱪᱟᱥ ᱜᱮᱠᱚ ᱱᱟᱦᱮᱞ ᱤᱭᱟᱹ ᱢᱟᱱᱮ ᱚᱛᱟ ᱜᱮᱠᱚ ᱵᱟᱹᱜᱤ ᱠᱮᱫᱟ ᱾
ᱩᱸ ᱾
ᱴᱟᱠᱴᱟᱨ ᱠᱚ ᱵᱷᱚᱨᱥᱟ ᱠᱟᱫᱟ ᱾
ᱦᱩᱸ, ᱟᱫᱚ ᱴᱟᱠᱴᱟᱨ ᱛᱮᱫᱚ ᱠᱟᱹᱢᱤ ᱦᱚᱸ ᱞᱚᱜᱚᱱ ᱦᱩᱭᱩᱜᱼᱟ ᱛᱚ ᱾
ᱦᱮᱸ, ᱞᱚᱜᱚᱱ ᱦᱳᱭᱳᱜ ᱨᱮᱦᱚᱸ ᱢᱟᱱᱮ ᱪᱟᱥᱮᱜ ᱨᱮᱦᱚᱸᱢ ᱥᱩᱫᱩ ᱴᱟᱠᱴᱟᱨ ᱜᱮ ᱡᱚᱜᱟᱣᱮᱢ ᱾
ᱦᱩᱸ ᱾
ᱢᱟᱱᱮ ᱤᱭᱟᱹ ᱫᱚ ᱵᱟᱝ ᱦᱩᱭᱩᱜᱼᱟ ᱟᱨᱠᱤ ᱞᱟᱵᱷ ᱫᱚ ᱵᱟᱝ ᱦᱩᱭᱩᱜᱼᱟ ᱾ ᱟᱨ ᱱᱟᱦᱮᱞ ᱛᱟᱦᱮᱱ ᱠᱷᱟᱱ ᱱᱤᱡᱮᱨᱟᱜ ᱜᱮ ᱞᱟᱵᱷ ᱦᱩᱭᱩᱜᱼᱟ ᱾ ᱯᱚᱨᱤᱥᱚᱢ ᱵᱟᱹᱲᱛᱤᱜᱼᱟ ᱾
ᱮᱸ ᱯᱚᱨᱤᱥᱨᱚᱢ ᱵᱟᱹᱲᱛᱤᱜᱼᱟ, ᱟᱫᱚ ᱦᱮᱸ ᱾ ᱟᱫᱚ ᱦᱚᱱᱟᱜ ᱚᱠᱛᱚ ᱫᱚᱭ ᱵᱚᱱᱟ ᱚᱱᱮ ᱥᱚᱢᱚᱭ ᱨᱮ ᱵᱟᱝ ᱫᱟᱜ ᱠᱷᱟᱹᱛᱤᱨ ᱛᱮ ᱢᱟᱹᱱᱢᱤ ᱟᱨᱠᱤ ᱱᱟᱦᱮᱞ ᱫᱚᱠᱚ ᱮᱠᱫᱚᱢ ᱠᱚ ᱟᱲᱟᱜ ᱜᱤᱰᱤ ᱠᱟᱫᱟ ᱾ ᱴᱨᱟᱠᱴᱟᱨ ᱨᱮᱠᱚ ᱥᱟᱵ ᱠᱟᱫᱟ ᱾
ᱦᱮᱸ ᱾ ᱟᱫᱚ ᱟᱲᱟᱜ ᱜᱤᱰᱤ ᱠᱟᱜ ᱨᱮᱦᱚᱸ ᱠᱚ ᱮᱢᱚᱱ ᱥᱚᱢᱚᱭ ᱦᱤᱡᱩᱜ ᱠᱟᱱᱟ ᱾ ᱟᱫᱚ ᱥᱮᱭ ᱱᱟᱦᱮᱞ ᱜᱮ ᱯᱟᱸᱡᱟᱭ ᱦᱩᱭᱩᱜ ᱛᱟᱵᱚᱱᱟ ᱾
ᱦᱳᱭ ᱾
ᱱᱮᱛᱟᱨ ᱢᱟ ᱤᱭᱟᱹ ᱫᱷᱟᱨᱢᱟᱨ ᱛᱮᱦᱚᱸ ᱠᱚ ᱪᱟᱥᱟᱛᱚ ᱦᱮᱸ ᱵᱟᱝ ᱥᱮ? ᱟᱨ ᱱᱮᱥ ᱫᱚ ᱫᱚᱢᱮ ᱜᱮ ᱞᱚᱥ ᱮᱱᱟ ᱟᱨᱠᱤ ᱱᱮᱥᱟᱜ ᱵᱟᱡᱟᱨ ᱨᱮ ᱫᱚ ᱾ ᱢᱟᱱᱮ ᱫᱷᱚᱨᱚᱱ ᱦᱩᱲᱩ ᱦᱚᱸ ᱞᱚᱥ ᱮᱱᱟ ᱠᱷᱚᱥᱞᱟ ᱦᱚᱸ ᱞᱚᱥ ᱮᱱᱟ ᱠᱷᱚᱥᱞᱟ ᱢᱟᱱᱮ ᱫᱟᱜ ᱠᱮᱫᱟᱭ ᱥᱮ ᱛᱟᱷᱨᱮ ᱚᱱᱟ ᱦᱚᱸ ᱞᱚᱥ ᱮᱱᱟ ᱾ ᱟᱨ ᱟᱞᱩ ᱦᱚᱸ ᱞᱚᱥ ᱮᱱᱟ ᱟᱹᱞᱩᱣᱟᱜ ᱵᱟᱡᱟᱨ ᱱᱮᱥ ᱵᱟᱹᱱᱩᱜᱼᱟ ᱾ ᱢᱤᱫᱴᱟᱠᱟ ᱰᱮᱴ ᱴᱟᱠᱟ ᱵᱟᱡᱟᱨ ᱾
ᱚ!
ᱛᱟᱦᱟᱞᱮ ᱵᱚᱰᱳ ᱞᱚᱥ ᱛᱟᱦᱮᱞᱮ ᱱᱮᱥ ᱫᱚ ᱫᱚᱢᱮ ᱞᱚᱥ ᱛᱟᱦᱞᱮ ᱫᱚᱢᱮ ᱨᱤᱱ ᱾
ᱦᱮᱸ ᱾
ᱫᱚᱢᱮ ᱨᱤᱱ ᱵᱚᱞᱛᱮ ᱜᱮᱞᱮ ᱴᱟᱠᱴᱟᱨ ᱨᱤᱱ ᱾
ᱦᱳᱭ ᱦᱳᱭ ᱦᱳᱭ ᱾
ᱛᱟᱦᱟᱞᱮ ᱟᱫᱚ ᱴᱟᱠᱴᱟᱨ ᱨᱤᱱ ᱵᱟᱢ ᱮᱢ ᱞᱮᱠᱷᱟᱱ ᱫᱚ ᱮᱸ ᱞᱟᱹᱭ ᱫᱟᱠᱚ ᱵᱟᱝᱞᱮ ᱠᱷᱮᱛ ᱨᱮ ᱱᱟᱦᱮᱞ ᱵᱟᱞᱮ ᱟᱬᱜᱚᱭᱟ ᱾
ᱚ ᱾
ᱟᱫᱚ ᱚᱝᱠᱟ ᱠᱚ ᱞᱟᱹᱭ ᱠᱮᱫᱟ ᱱᱟᱦᱮᱞ ᱵᱟᱞᱮ ᱟᱬᱜᱚᱭᱟ ᱾
ᱦᱮᱸ, ᱵᱟᱝ ᱰᱚᱵᱚᱞ ᱥᱩᱫ ᱞᱮ ᱦᱟᱛᱟᱣᱟ ᱢᱟᱱᱮ ᱯᱚᱸᱪᱤᱥ ᱴᱟᱠᱟ ᱡᱟᱭᱜᱟᱨ ᱨᱮ ᱟᱴᱷᱟᱥ ᱴᱟᱠᱟ ᱥᱩᱫ ᱞᱮ ᱦᱟᱛᱟᱣᱟ ᱾ ᱴᱟᱠᱴᱟᱨ ᱯᱟᱴᱤ ᱢᱟᱱᱮ ᱤᱭᱟᱹ ᱠᱮᱫᱟ ᱠᱚ ᱤᱭᱩᱱᱤᱭᱚᱱ ᱠᱮᱫᱟ ᱠᱚ ᱾ ᱛᱟᱨᱯᱚᱨᱮ ᱟᱫᱚ ᱪᱮ ᱛᱟᱞᱦᱮ ᱱᱮᱥ ᱫᱚ ᱠᱟᱹᱴᱤᱡ ᱵᱤᱥᱢᱤᱥᱚᱜ ᱠᱟᱱᱟ ᱛᱟᱦᱟᱞᱮ ᱟᱨᱚ ᱦᱚᱜᱼᱚ ᱱᱚᱣᱟ ᱡᱮ ᱩᱱᱟᱹᱜ ᱞᱚᱥ ᱞᱚᱥ ᱵᱟᱡᱟᱨ ᱨᱮ ᱱᱤᱛᱳᱜ ᱵᱟᱝ ᱧᱟᱢᱟ ᱪᱤᱠᱟᱹᱛᱮᱢ ᱧᱟᱢᱟᱭᱟ? ᱛᱟᱦᱟᱞᱮ ᱠᱷᱟᱱ ᱩᱱᱤ ᱦᱚᱲ ᱫᱚ ᱟᱫᱚᱭ ᱞᱟᱹᱭᱟᱭ ᱟᱫᱚ ᱱᱟᱦᱮᱞ ᱜᱮ ᱫᱚᱨᱠᱟᱨ ᱛᱤᱧ ᱾
ᱦᱮᱸ ᱦᱮᱸ ᱦᱮᱸ ᱦᱮᱸ ᱾
ᱵᱟᱭ ᱞᱟᱹᱭᱟᱭ ᱾
ᱵᱟᱭ ᱞᱟᱹᱭᱟᱭ, ᱦᱮᱸ ᱾ ᱦᱮᱸ ᱦᱮᱸ ᱵᱟᱠᱷᱟᱱ ᱞᱟᱹᱭ ᱠᱮᱭᱟᱭ ᱟᱫᱚ ᱦᱚᱸᱜᱼᱚᱭ ᱪᱟᱥ ᱠᱟᱹᱢᱤ ᱨᱮᱫᱚ ᱦᱚᱼᱚᱝ, ᱠᱟ ᱛᱟᱞᱦᱮ ᱟᱯᱮ ᱫᱚ, ᱪᱟᱥ ᱠᱟᱹᱢᱤ ᱨᱮᱫᱚ ᱪᱮᱜ ᱞᱮᱠᱟ ᱛᱤᱱᱟᱹᱜ ᱜᱟᱱ ᱞᱟᱵᱷ ᱞᱚᱥ ᱠᱟᱱ ᱪᱮᱞᱠᱟ ᱦᱩᱭᱩᱜ ᱛᱟᱯᱮ ᱜᱮᱭᱟ?
ᱪᱟᱥ ᱠᱟᱹᱢᱤ ᱵᱚᱞᱛᱮ ᱜᱮᱞᱮ ᱟᱫᱚ ᱚᱱᱮ ᱩᱱ ᱞᱟᱹᱜᱤᱫ ᱫᱚ ᱴᱟᱠᱴᱟᱨ ᱛᱮ ᱡᱩᱫᱤᱢ ᱪᱟᱞᱟᱣ ᱠᱟᱜ ᱠᱷᱟᱱ ᱚᱱᱟᱜᱮ, ᱞᱟᱡ ᱛᱩᱠᱩ ᱪᱟᱞᱟᱣᱟ᱾ ᱵᱟᱠᱤ ᱛᱚᱢ ᱛᱤᱱᱟᱹᱢ ᱪᱟᱥ ᱫᱟ ᱤᱱᱟᱹᱜ ᱜᱮᱢ ᱮᱢᱟᱭᱟ ᱥᱚᱵᱽᱡᱤ ᱪᱟᱥ ᱨᱮ ᱵᱚᱨᱚᱝ ᱠᱟᱹᱴᱤᱜ ᱯᱨᱚᱯᱷᱤᱴ ᱦᱩᱭᱩᱜᱼᱟ᱾
ᱚᱸ ᱦᱚᱭ ᱦᱚᱭ᱾ ᱥᱚᱵᱽᱡᱤ ᱪᱟᱥ ᱨᱮ ᱵᱟᱝ᱾
ᱦᱮᱸ,
ᱛᱟᱦᱚᱞᱮ ᱟᱯᱮ ᱚᱱᱛᱮ ᱯᱮ ᱦᱮᱸ ᱚᱱᱟ ᱫᱚ ᱛᱟᱦᱚᱞᱮ ᱟᱯᱮ, ᱡᱟᱝ ᱦᱚᱸᱢᱮᱱᱟᱜ, ᱦᱮᱸ ᱠᱟᱨᱞᱟ ᱫᱚ ᱵᱟᱨᱚ ᱢᱟᱥ ᱜᱮᱯᱮ ᱪᱟᱥᱟ ᱛᱟᱦᱚᱞᱮ?
ᱵᱟᱝ᱾ ᱚᱸᱜᱼᱚᱭ ᱟᱥᱟᱲ ᱟᱥᱟᱲ ᱵᱚᱸᱜᱟ ᱥᱟᱱ ᱵᱚᱸᱜᱟ ᱨᱚᱦᱚᱭᱚᱜ ᱟᱨᱠᱤ᱾ ᱩᱸ ᱫᱟᱸᱥᱟᱭ ᱥᱚᱦᱨᱟᱭ ᱟᱸᱜᱷᱟᱲ ᱦᱟᱨᱤᱜ ᱦᱚᱸ ᱛᱟᱦᱮᱱ ᱜᱮᱭᱟ᱾ ᱯᱩᱥ ᱦᱟᱹᱨᱤᱜ ᱦᱚᱸ ᱛᱟᱦᱮᱱ ᱜᱮᱭᱟ ᱢᱟᱱᱮ ᱚᱠᱚᱭ ᱚᱠᱟᱞᱮᱠᱟ ᱫᱟᱨᱮᱭ ᱥᱮᱵᱟᱭ ᱡᱚᱛᱚᱱ ᱫᱟᱲᱮᱭᱟᱜ ᱠᱟᱱᱟᱭ ᱟᱨᱠᱤ᱾
ᱦᱮᱸ, ᱛᱟᱦᱚᱞᱮ ᱥᱚᱵᱡᱤ ᱪᱟᱥ ᱨᱮᱫᱚ ᱛᱤᱱᱟᱹᱜ ᱜᱟᱱ ᱠᱷᱟᱹᱴᱟᱞᱤᱭᱟᱹ, ᱛᱤᱱᱟᱹᱜ ᱜᱟᱱ ᱠᱷᱟᱴᱟᱣ ᱦᱩᱭᱩᱜᱼᱟ ᱪᱮᱫ ᱞᱮᱠᱟ ᱤᱫᱤ ᱠᱟᱛᱮᱜ,
ᱥᱚᱵᱡᱤᱠᱟ ᱥᱚᱵᱡᱤ ᱪᱟᱥ ᱠᱷᱟᱹᱴᱟᱹᱞᱤ ᱢᱮᱱᱟᱜᱼᱟ᱾ ᱢᱟᱱᱮ ᱡᱟᱦᱟ ᱫᱚ ᱞᱟᱭᱟᱢ ᱢᱟᱱᱮ, ᱦᱟᱱᱟ ᱱᱟᱣᱟ ᱡᱩᱫᱤᱢ ᱪᱟᱥᱟ ᱵᱟᱨ ᱠᱟᱴ ᱦᱩᱲᱩ ᱛᱟᱨᱯᱚᱨᱮ ᱥᱚᱵᱽᱡᱤ ᱟᱫᱚ ᱱᱤᱝᱠᱟᱱ ᱦᱚᱲ ᱫᱚ, ᱟᱫᱚ ᱡᱤᱨᱟᱹᱣ ᱫᱚ ᱵᱟᱢ ᱧᱟᱢᱟ᱾
ᱦᱳᱭ ᱦᱳᱭ ᱦᱳᱭ᱾
ᱰᱟᱸᱰᱟ ᱠᱚ ᱫᱚᱢᱮ ᱦᱟᱹᱥᱩᱣᱟ ᱫᱩᱲᱩᱵ ᱠᱚ ᱦᱚᱸᱚᱭ ᱡᱮ ᱦᱚᱸ ᱚᱭ ᱥᱚᱵᱡᱤ, ᱱᱚᱜᱼᱚᱭ ᱡᱮᱢᱚᱱ ᱱᱤᱛᱚᱜ ᱠᱟᱨᱞᱟᱢ ᱵᱟᱹᱭᱥᱟᱹᱣ ᱠᱮᱫᱟ᱾ ᱠᱟᱞᱞᱟ ᱵᱟᱹᱭᱥᱟᱹᱭ ᱵᱟᱹᱭᱥᱟᱹ ᱨᱮᱱ ᱢᱤᱫᱵᱟᱨ ᱵᱟᱨᱭᱟ ᱯᱮᱭᱟ ᱥᱟᱠᱟᱢ ᱞᱮᱱᱠᱷᱟᱱ ᱟᱢ, ᱤᱭᱟᱹ ᱞᱟ ᱦᱩᱭᱩᱜ ᱛᱟᱢᱟ ᱤᱭᱟᱹ ᱟᱹᱜᱩᱭ ᱦᱩᱭᱩᱜ ᱛᱟᱢᱟ ᱡᱷᱟᱱᱴᱤ᱾ ᱡᱷᱟᱱᱴᱤ ᱢᱟᱜ ᱟᱹᱜᱩᱭᱟᱢ ᱵᱤᱫᱟᱢ ᱮᱨᱯᱚᱨᱮ ᱩᱱ ᱛᱮᱜᱮ ᱛᱚ, ᱟᱫᱚ ᱚᱱᱟ ᱡᱷᱟᱹᱱᱴᱤ ᱨᱮ ᱨᱟᱠᱟᱵ ᱡᱟᱣᱨᱟᱜᱼᱟ ᱟᱫᱚ ᱢᱟᱪᱟ ᱡᱩᱛ ᱦᱩᱭᱩᱜ ᱛᱟᱢᱟ᱾ ᱛᱮᱡᱮᱢ ᱮᱢᱟᱫᱟ ᱢᱟᱱᱮ ᱢᱚᱬᱮ ᱯᱟᱛᱟ ᱦᱩᱭ ᱞᱮᱱ ᱠᱷᱟᱱ ᱜᱮ ᱛᱮᱡ ᱠᱚ ᱮᱢᱟᱭᱟ᱾
ᱚ,
ᱛᱮᱪ ᱮᱢ ᱠᱟᱛᱮᱫ ᱠᱩ ᱯᱩᱹᱣᱟᱠᱚ ᱛᱟᱨᱯᱚᱨᱮ ᱱᱟᱞᱟ ᱞᱮᱠᱟ ᱠᱚ ᱚᱞ ᱜᱚᱜ ᱠᱟᱜᱼᱟ ᱦᱮᱞ ᱛᱮ ᱟᱨᱠᱤ᱾
ᱚ,
ᱛᱟᱨᱯᱚᱨᱮ ᱟᱫᱚ ᱢᱟᱪᱟ ᱦᱩᱭ ᱞᱮᱱᱠᱷᱟᱱ ᱟᱫᱚ, ᱟᱫᱚ ᱯᱚᱨᱤᱥᱚᱢ ᱪᱟᱵᱟᱭ ᱱᱟ᱾
ᱢᱟᱪᱷᱟ ᱦᱟᱨᱤᱜ ᱜᱮᱛᱚ ᱯᱚᱨᱤᱥᱚᱢ ᱢᱤᱫ ᱡᱟ ᱯᱟᱹᱭᱞᱟᱹ ᱛᱮ ᱠᱩᱯᱟᱹᱣ ᱠᱮᱫᱟᱭ ᱛᱟᱨᱯᱚᱨᱮ ᱱᱟᱦᱮᱞ ᱛᱮ ᱚᱨᱟᱞᱮ᱾ ᱛᱟᱯᱚᱨᱮ ᱢᱟᱪᱟ ᱛᱟᱯᱚᱨᱮ ᱚᱱᱟ ᱨᱮᱛᱚ ᱵᱟᱵᱮᱨ ᱛᱮᱧᱟᱜ ᱦᱩᱭᱩᱜᱼᱟ᱾ ᱛᱟᱨ ᱛᱤᱜ ᱠᱟᱛᱮᱜ ᱵᱟᱵᱮᱨ ᱛᱮᱧᱟᱜ ᱦᱩᱭᱩᱜᱼᱟ᱾
ᱚ,
ᱛᱟᱨᱯᱚᱨᱮ ᱟᱫᱚ ᱚᱱᱮ ᱥᱩᱫᱷᱩ ᱫᱟᱜᱽ ᱛᱮᱡ ᱮᱢᱟᱜ ᱠᱷᱟᱱ ᱜᱮ ᱱᱟᱞᱟ᱾ ᱦᱟᱝ,
ᱛᱟᱦᱚᱞᱮ ᱟᱯᱮ ᱟᱯᱮ ᱫᱚ ᱛᱤᱱᱟᱹᱜ ᱨᱚᱠᱚᱢᱟᱜ ᱥᱚᱵᱽᱡᱤ ᱯᱮ ᱪᱟᱥ ᱜᱮᱭᱟ?
ᱦᱮᱸ,
ᱛᱤᱱᱟᱹᱜ ᱨᱚᱠᱚᱢᱟᱜ ᱥᱚᱵᱽᱡᱤ ᱯᱮ ᱪᱟᱥᱟ
ᱦᱚᱸᱜ-ᱚᱭ ᱟᱞᱩ ᱟᱞᱩ ᱯᱚᱨᱮ ᱦᱚᱸᱜ-ᱚᱭ ᱛᱚ ᱦᱳᱲᱳ ᱦᱳᱲᱳ ᱯᱚᱨᱮ ᱛᱚ ᱟᱫᱚ ᱠᱟᱞᱞᱟ᱾
ᱢᱟᱱᱮ ᱱᱚᱣᱟ ᱠᱚ ᱯᱮ ᱨᱚᱠᱚᱢᱟᱜ ᱜᱮ ᱵᱟ᱾
ᱦᱚᱭ᱾
ᱦᱚᱭ᱾
ᱟᱫᱚ ᱚᱱᱟ ᱢᱟᱱᱮ ᱱᱤᱭᱟᱹᱜᱮ ᱟᱨᱠᱤ ᱟᱨ ᱚᱱᱮ ᱤᱭᱟᱹ ᱟᱞᱩ ᱛᱩᱞᱟᱹᱣ ᱠᱟᱛᱮ ᱡᱟᱸᱦᱟ ᱫᱚ᱾ ᱠᱷᱚᱥᱞᱟ ᱦᱳᱭᱳᱜ-ᱟ
ᱦᱩᱸ ᱦᱩᱸ᱾
ᱠᱷᱚᱥᱞᱟ
ᱟᱯᱮ ᱥᱮ ᱠᱷᱚᱥᱞᱟ ᱠᱚᱫᱚ ᱦᱳᱭᱱᱟ ᱦᱚᱭ ᱦᱮᱸ ᱦᱮᱸ ᱦᱩᱭᱱᱟ ᱠᱷᱚᱥᱞᱟ ᱠᱚᱫᱚ᱾
ᱠᱷᱚᱥᱞᱟ ᱦᱚᱸ ᱦᱳᱭ ᱠᱟᱱᱟ ᱟᱨ ᱱᱤᱛᱚᱜ ᱫᱚ ᱵᱚᱨᱥᱟ ᱥᱟᱶᱛᱮ ᱟᱨᱠᱤ ᱡᱟᱦᱟ ᱜᱚᱰᱟ ᱧᱚᱜ ᱢᱮᱱᱟᱜ-ᱟ ᱟᱨᱠᱤ᱾ ᱚᱱᱟᱨᱮ ᱠᱟᱞᱞᱟ
ᱛᱟᱞᱞᱟ ᱦᱩᱸ᱾
ᱦᱩᱸᱜ ᱩᱸ ᱟᱯᱮ ᱥᱮᱜ ᱫᱚ᱾
ᱟᱞᱮᱥᱮᱱ ᱫᱚ ᱚᱱᱮ ᱛᱚ ᱵᱚᱨᱥᱟ ᱨᱮᱱᱟᱜ ᱦᱩᱲᱩ ᱥᱩᱢᱩᱝ ᱛᱮᱫ ᱟᱨᱠᱤ᱾ ᱟᱫᱚ ᱚᱠᱟᱥᱮᱜ ᱚᱠᱟᱥᱮᱱ ᱚᱲᱟᱜ ᱛᱟᱯᱮ ᱟᱯᱮᱭᱟᱜ ᱫᱚ᱾
ᱟᱞᱮ ᱵᱟᱸᱠᱩᱲᱟ ᱟᱯᱮ ᱫᱚ
ᱚ ᱟᱞᱮ ᱦᱚᱸ ᱵᱟᱸᱠᱩᱲᱟ ᱫᱚ ᱵᱟᱸᱠᱩᱲᱟ ᱜᱮ
ᱚᱻ
ᱚᱻ ᱟᱯᱮ ᱪᱮᱛᱟᱱ ᱧᱚᱜ ᱦᱮᱸ ᱟᱞᱮ ᱫᱚ ᱥᱟᱛ ᱫᱤᱥᱚᱢ ᱪᱷᱟᱛᱱᱟ ᱥᱮᱜ᱾
ᱚ ᱟᱪᱪᱷᱟ
ᱟᱞᱮ ᱫᱚ ᱦᱟᱸᱜ ᱤᱭᱟᱹ᱾
ᱪᱮᱜ ᱤᱧ ᱞᱟᱹᱭᱼᱟ ᱞᱟᱞᱜᱚᱲ ᱥᱟᱭᱤ
ᱚᱻ ᱞᱟᱲᱜ ᱞᱟᱞᱜᱚᱲ ᱵᱟ᱾
ᱦᱮᱸ ᱦᱮᱸ ᱟᱸᱡᱚᱢ ᱠᱟᱫᱟᱢ
ᱦᱮᱸ ᱟᱸᱡᱚᱢ ᱟᱠᱟᱫ ᱜᱤᱭᱟᱹᱧ᱾
ᱩᱸ
ᱚᱱᱛᱮ ᱫᱚ ᱪᱟᱥ ᱠᱚ ᱦᱩᱭᱩᱜ ᱜᱮᱭᱟ ᱦᱮᱸ ᱵᱟᱝ ᱚᱱᱟ ᱥᱟᱭᱤᱰ ᱫᱚ ᱥᱚᱵᱡᱤ ᱫᱚ ᱡᱟᱹᱥᱛᱤ ᱠᱟᱭ ᱛᱮ
ᱦᱮᱸ
ᱦᱮᱸᱥᱮ ᱜᱚᱲ ᱵᱮᱛᱟ ᱥᱟᱭᱤᱰ
ᱜᱚᱲ ᱵᱮᱛᱟ ᱥᱮᱫ ᱫᱚ ᱟᱨᱚ ᱪᱟᱥ ᱚᱱᱛᱮ ᱫᱚ ᱟᱵᱟᱨ ᱵᱮᱥᱤ ᱜᱮᱭᱟ
ᱚᱻ᱾
ᱜᱚᱲ ᱵᱮᱛᱟ ᱜᱚᱲ ᱵᱮᱛᱟ ᱠᱷᱚᱱ ᱫᱚ ᱟᱞᱮ ᱫᱚᱞᱮ ᱱᱟᱛᱮ ᱜᱮᱭᱟ
ᱚᱻ᱾ ᱛᱟᱦᱞᱮ ᱟᱯᱮ ᱥᱮᱱ ᱫᱚ ᱵᱤᱨ ᱵᱩᱨᱩ ᱠᱚᱫᱚ ᱢᱮᱱᱟᱜ-ᱟ ᱥᱮ ᱵᱟᱝ-ᱟ᱾
ᱦᱳ ᱦᱳ ᱟᱥᱚᱞ ᱠᱟᱛᱷᱟ ᱜᱮᱢ ᱦᱤᱲᱤᱧ ᱠᱟᱫᱟ ᱟᱯᱮ ᱥᱮᱜ ᱵᱤᱨ ᱵᱩᱨᱩ ᱢᱮᱱᱟᱜᱼᱟ᱾
ᱠᱟᱛᱷᱟ ᱜᱮᱢ ᱦᱤᱲᱤᱧ ᱠᱮᱜ-ᱟ ᱟᱯᱮ ᱥᱮᱜ ᱵᱤᱨ ᱵᱩᱨᱩ ᱢᱮᱱᱟᱜ-ᱟ᱾ ᱟᱞᱮ ᱥᱮᱱ ᱫᱚ ᱥᱮ ᱨᱚᱠᱚᱢ ᱫᱚ ᱵᱟᱹᱱᱩᱜᱼᱟ
ᱥᱳᱢᱳᱭ ᱠᱚᱦᱚᱸ ᱦᱳᱭ ᱦᱮᱡ ᱮᱱ ᱛᱟᱞᱟᱝ ᱫᱚ ᱟᱥᱚᱞ ᱟᱜ ᱜᱮᱞᱟᱝ ᱜᱚᱞᱯᱚ ᱜᱮᱞᱟᱝ ᱦᱤᱲᱤᱧ ᱠᱮᱫᱟ
ᱜᱚᱞᱯᱷᱚ ᱜᱮ ᱞᱟᱝ ᱦᱤᱲᱤᱧ ᱦᱮᱸ ᱢᱟ ᱛᱟᱦᱞᱮ ᱮᱴᱟᱜ ᱟᱨᱠᱚ ᱞᱟᱝ ᱫᱚᱦᱚᱭ ᱫᱤᱧ᱾
ᱦᱮᱸ